ᱦᱮᱞᱳ᱾ ᱦᱮᱞᱳ᱾
ᱦᱮᱞᱳ, ᱦᱮᱞᱳ᱾
ᱦᱚᱸ ᱡᱚᱦᱟᱨ ᱜᱮ᱾
ᱦᱮᱞᱳ᱾
ᱦᱚ ᱟᱸᱡᱚᱢ ᱫᱟᱞᱤᱧ᱾ ᱟᱹᱵᱤᱱ ᱵᱤᱱ ᱟᱸᱡᱚᱢ ᱫᱟ?
ᱚᱸᱦ ᱟᱸᱡᱚᱢ ᱫᱟᱹᱵᱤᱱ ᱥᱮ ᱵᱟᱝ ᱞᱟᱹᱭ ᱵᱤᱱ?
ᱵᱟᱹᱞᱤᱧ
ᱚ ᱡᱚᱦᱟᱨ ᱜᱮ᱾ ᱦᱮᱞᱳ᱾ ᱟᱵᱤᱱᱟᱜ ᱫᱚᱞᱤᱧ ᱟᱸᱡᱚᱢ ᱫᱟ ᱟᱹᱞᱤᱧᱟᱜ ᱵᱤᱱ ᱟᱸᱡᱚᱢ ᱫᱟ ᱥᱮ ᱵᱟᱝ?
ᱵᱟᱞᱤᱧ ᱟᱸᱡᱚᱢ ᱫᱟ᱾
ᱴᱟᱣᱟᱨ ᱯᱨᱚᱵᱞᱮᱢᱮᱫ ᱛᱟᱹᱵᱤ ᱱᱟᱭ ᱛᱟᱦᱚᱞᱮ᱾
ᱦᱮᱞᱳ᱾
ᱦᱮᱞᱳ᱾ ᱦᱮᱞᱳ᱾
ᱦᱮᱞᱳ, ᱦᱮᱞᱳ, ᱦᱮᱞᱳ,
ᱦᱮᱞᱳ, ᱦᱮᱞᱳ, ᱦᱮᱞᱳ,
ᱦᱮᱞᱳ, ᱦᱮᱞᱳ, ᱦᱮᱞᱳ, ᱦᱮᱞᱳ, ᱦᱮᱞᱳ, ᱦᱮᱞᱳ, ᱦᱮᱞᱳ,